ᱦᱮᱸ ᱡᱚᱦᱟᱨ ᱜᱮ ᱡᱚᱦᱟᱨ ᱜᱮ ᱱᱚᱜᱼᱚᱭ ᱛᱚ ᱴᱷᱤᱠ ᱜᱮᱭᱟ ᱵᱚᱥ ᱾
ᱦᱮᱸ ᱛᱟᱦᱚᱞᱮ ᱜᱚᱝᱠᱮ ᱡᱚᱢ ᱵᱟᱲᱟ ᱠᱚ ᱦᱩᱭᱱᱟ ᱾
ᱦᱮᱸ ᱡᱚᱢ ᱵᱟᱲᱟ ᱫᱚ ᱟᱹᱭᱨᱤ ᱟ ᱜᱚᱢᱠᱮ ᱫᱩᱲᱩᱵ ᱵᱟᱲᱟ ᱦᱩᱭ ᱠᱟᱱᱟ ᱾ ᱤᱥᱤᱱ ᱵᱟᱲᱟᱭᱮᱫ ᱟᱠᱚ ᱾ ᱦᱮᱸ ᱢᱤᱫ ᱜᱷᱟᱹᱲᱤᱡ ᱯᱚᱨᱮ ᱜᱮ ᱦᱟᱸᱜ ᱤᱥᱤᱱ ᱥᱟᱹᱛᱚᱜ ᱠᱟᱱᱟ ᱫᱟᱠᱟ ᱩᱛᱩ ᱠᱚ ᱾
ᱴᱟᱠᱟ ᱩᱛᱩ ᱫᱚ ᱵᱟᱝ
ᱦᱳᱭ ᱜᱚᱝᱠᱮ ᱟᱫᱚ ᱛᱟᱦᱚᱞᱮ ᱚᱱᱟ ᱡᱮ ᱦᱟᱸᱜ ᱾ ᱟᱫᱚ ᱟᱵᱮᱱ ᱫᱚ ᱡᱚᱢ ᱵᱟᱲᱟ ᱠᱮᱜᱼᱟ ᱯᱮᱥᱮ ᱟᱹᱣᱨᱤ ᱾
ᱵᱟᱝ ᱱᱤᱭᱟᱹ ᱜᱷᱟᱹᱲᱤᱡ ᱫᱚ ᱟᱣᱨᱤ ᱞᱮ ᱡᱚᱢᱟ ᱚᱱᱠᱟ ᱫᱚᱥ ᱥᱟᱲᱮ ᱫᱚᱥ ᱵᱟᱡᱮ ᱥᱮᱫ ᱛᱮᱞᱮ ᱡᱚᱢᱟ ᱾ ᱦᱮᱸ ᱪᱟ ᱠᱚ ᱧᱩ ᱵᱟᱲᱟ ᱦᱩᱭᱱᱟ ᱛᱚ ᱟᱫᱚ ᱦᱟᱸᱜ ᱫᱟᱠ ᱠᱟ ᱫᱚ ᱵᱟᱝᱞᱮ ᱤᱥᱤᱱ ᱠᱟᱫᱟ ᱟᱞᱮ ᱫᱚ ᱨᱩᱴᱤ ᱠᱚᱠᱚ ᱤᱥᱤᱱ ᱫᱟ ᱨᱩᱴᱤ ᱟᱨ ᱱᱚᱛᱮ ᱛᱤᱦᱤᱧ ᱫᱚ ᱡᱮᱞ ᱠᱚ ᱩᱛᱩ ᱦᱳᱭᱱᱟ ᱥᱟᱶᱛᱮ ᱡᱮᱞ ᱟᱨᱠᱤ ᱦᱚᱭ᱾
ᱦᱳᱭ ᱟᱫᱚ ᱛᱮᱦᱮᱧ ᱫᱚ ᱨᱟᱛ ᱯᱟᱛᱟ ᱫᱚ ᱩᱯᱚᱞᱚᱠᱷᱮ ᱟᱞᱮ ᱥᱮᱱ ᱫᱚ ᱨᱟᱛ ᱯᱟᱛᱟ ᱟᱵᱮᱱ ᱥᱮᱱ ᱫᱚ ᱪᱮᱫ? ᱦᱩᱭᱩᱜ ᱠᱟᱱᱟ ᱥᱮ ᱨᱟᱛ ᱠᱚᱫᱚ᱾
ᱦᱮᱸ ᱨᱚᱫ ᱫᱚ ᱦᱩᱭᱩᱜ ᱠᱟᱱ ᱜᱮᱭᱟ ᱟᱞᱮ ᱱᱚᱛᱮ ᱦᱚᱸ᱾
ᱚᱱᱟ ᱠᱚᱜᱮ ᱱᱤᱛ ᱫᱚ ᱚᱱᱟ ᱧᱩᱛᱩᱢ ᱛᱮ ᱢᱟᱱᱮ ᱯᱟᱛᱟ ᱚᱱᱟ ᱧᱩᱛᱩᱢ ᱛᱮ ᱦᱳᱭᱛᱳ ᱠᱟᱹᱴᱤᱡ ᱜᱟᱱ ᱵᱚᱱ ᱪᱤᱨᱤᱡ ᱠᱚᱵᱚᱱ ᱟᱹᱜᱩ ᱵᱟᱲᱟ ᱟᱠᱟᱜᱼᱟ᱾
ᱟ ᱦᱳᱭ ᱟᱫᱚ ᱮᱱᱠᱷᱟᱱ ᱟᱵᱚ ᱫᱚ ᱴᱷᱤᱠ ᱡᱚᱢᱫᱟ ᱠᱤᱱᱛᱩ ᱮᱴᱟᱜ ᱜᱟᱛᱟᱠ ᱨᱮ ᱡᱟᱦᱟᱸ ᱫᱤᱠᱩ ᱠᱚ ᱥᱮ ᱩᱝᱠᱩ ᱫᱚ ᱦᱟᱸᱜ ᱱᱚᱣᱟ ᱱᱚᱣᱟ ᱨᱚᱛ ᱠᱚᱨᱮ ᱫᱚ ᱡᱤᱞ ᱦᱟᱹᱠᱩ ᱫᱚ ᱵᱟᱠᱚ ᱡᱚᱢᱟ ᱪᱮᱛᱟ ᱚᱝᱠᱟ ᱟᱸᱡᱚᱢ ᱵᱟᱲᱟ ᱦᱩᱭ ᱠᱟᱱᱟ᱾ ᱚᱱᱟ ᱠᱚᱨᱮᱱ ᱜᱟᱛᱮ ᱠᱚ ᱢᱮᱱᱟᱜ ᱠᱚᱣᱟ ᱛᱚ᱾
ᱦᱮᱸ ᱦᱳᱭ ᱦᱩᱭᱩᱜᱼᱟ ᱜᱚᱝᱠᱮ ᱩᱝᱠᱩ ᱫᱚ ᱱᱤᱭᱚᱢᱟ ᱠᱚ ᱟᱨ ᱪᱮᱫ ᱦᱳᱭᱛᱳ ᱟᱠᱚᱣᱟᱜ
ᱟᱫᱚ ᱟᱵᱚ ᱫᱚ ᱛᱷᱚᱲᱤ ᱟᱵᱚᱣᱟᱜ ᱠᱟᱱᱟ ᱨᱚᱛ ᱫᱚ ᱦᱮᱸ ᱵᱟᱝ ᱟᱫᱚ ᱟᱫᱚ ᱟᱯᱱᱟᱨ ᱫᱚ ᱟᱯᱱᱟᱨ ᱫᱚ ᱪᱮᱫ ᱮᱢ ᱢᱟᱱᱟᱣᱟ ᱚᱱᱟ ᱫᱚ ᱦᱮᱸ ᱵᱟᱝ ᱜᱚᱢᱠᱮ?
ᱦᱮᱸ ᱮᱠᱫᱚᱢ
ᱟᱵᱚᱣᱟᱜ ᱡᱟᱦᱟᱸ ᱯᱚᱨᱚᱵᱽ ᱯᱩᱱᱟᱹᱭ ᱢᱮᱱᱟᱜᱼᱟ ᱤᱧ ᱚᱱᱟᱨᱤᱧ ᱢᱟᱱᱟᱣ ᱞᱮᱠᱷᱟᱱ ᱜᱮ ᱜᱟᱱᱚᱜᱼᱟ᱾ ᱤᱧᱟᱹᱜ ᱨᱮ ᱩᱱᱤ ᱠᱤ ᱟᱨ ᱤᱧ ᱫᱚ ᱪᱮᱫᱟᱜ ᱟᱭᱟᱜ ᱨᱤᱧ ᱢᱟᱱᱟᱣᱟ ᱟ ᱥᱮ ᱵᱟᱝ ᱜᱚᱝᱠᱮ?
ᱦᱳᱭ ᱚᱱᱮ ᱚᱱᱠᱟ ᱜᱮ ᱠᱟᱱᱟ ᱟᱵᱚᱣᱟᱜ ᱨᱮᱫᱚ ᱟᱵᱚ ᱵᱚᱱ ᱢᱟᱱᱟᱣ ᱫᱚ ᱩᱱᱠᱩ ᱵᱟᱝᱠᱚ ᱤᱭᱟᱹᱜᱼᱟ᱾ ᱠᱩᱢᱤᱴᱤ ᱟᱞᱟᱫᱟ ᱠᱟᱱᱟ ᱠᱚ ᱥᱮ᱾
ᱦᱩᱸ ᱱᱟᱣᱟ ᱠᱟᱛᱷᱟ ᱠᱟᱱ ᱜᱮ ᱛᱟᱞᱮ ᱚᱝᱠᱮ ᱨᱚᱛ ᱧᱮᱞ ᱠᱚᱫᱚ ᱪᱟᱞᱟᱣ ᱵᱟᱲᱟ ᱦᱩᱭᱩᱜᱼᱟ ᱥᱮ ᱵᱟᱝ?
ᱥᱮᱱ ᱵᱟᱲᱟ ᱫᱚ ᱦᱩᱭ ᱵᱟᱲᱟᱜ ᱠᱟᱱ ᱛᱟᱦᱮᱸᱱ ᱜᱮ ᱫᱟᱬᱟᱱ ᱞᱮᱠᱟ ᱠᱟᱹᱴᱤᱡ ᱦᱮᱸ ᱟᱫᱚ ᱛᱮᱦᱮᱧ ᱫᱚ ᱠᱟᱹᱴᱤᱡ ᱚᱱᱮ ᱱᱚᱣᱟ ᱦᱚᱸ ᱠᱷᱮᱛ ᱵᱟᱫᱽ ᱨᱮ ᱠᱟᱹᱴᱤᱡ ᱦᱩᱲᱩ ᱨᱚᱦᱚᱭ ᱨᱮ ᱛᱟᱦᱮᱸ ᱦᱩᱭᱞᱮᱱᱟ᱾
ᱦᱟᱸᱪᱷᱟ ᱟᱪᱷᱟ
ᱚᱱᱟ ᱠᱚᱨᱮ ᱠᱟᱹᱢᱤ ᱠᱚᱛᱮᱛᱮ ᱟᱹᱭᱩᱵ ᱮᱱᱟ ᱟᱹᱭᱩᱵ ᱮᱱᱠᱷᱟᱱ ᱫᱚ
ᱚ
ᱟᱨ
ᱢᱚᱴᱟᱭᱱᱤ ᱨᱚᱦ ᱦᱩᱰᱩ ᱨᱚᱦᱚᱭ ᱫᱚ ᱢᱟᱴᱟᱢᱩᱴᱤ ᱟᱨᱟᱢᱵᱷ ᱫᱚ ᱟᱨᱚᱢᱵᱷ ᱠᱟᱱᱟ
ᱟᱨᱟᱵᱚ ᱦᱩᱭ ᱠᱟᱱᱟ ᱱᱚᱛᱮ ᱫᱚ ᱫᱟᱜ ᱠᱟᱱᱟ ᱵᱟᱹᱫᱽ ᱵᱟᱹᱭᱦᱟᱹᱲ ᱠᱚ ᱵᱟᱹᱫᱽ ᱫᱚ ᱵᱟᱝ ᱾
ᱟᱫᱚ ᱡᱟᱠ ᱚᱱᱟ ᱠᱚ ᱫᱚ ᱞᱟᱦᱟ ᱟᱠᱟᱫᱟᱞᱮ᱾
ᱦᱮᱸ ᱫᱚᱨᱠᱟᱨ ᱜᱮ ᱮᱢᱱᱤ ᱛᱮ ᱫᱚᱨᱠᱟᱨᱟ ᱮᱢᱱᱤ ᱛᱮ ᱵᱚᱱ ᱧᱮᱞ ᱫᱟ ᱟᱹᱰᱤ ᱜᱮ ᱵᱤᱞᱚᱢ ᱠᱟᱱᱟ ᱦᱮᱸ ᱥᱮ ᱟᱨ ᱩᱱᱟᱹᱜ ᱵᱤᱞᱚᱢ ᱞᱮᱠᱷᱟᱱ ᱛᱚ ᱵᱟᱝ ᱜᱟᱱᱚᱜᱼᱟ ᱥᱮ᱾
ᱵᱟᱝ ᱚᱱᱛᱮ ᱫᱚ ᱵᱟᱭ ᱫᱟᱜ ᱟᱠᱟᱫᱟ ᱥᱮ ᱪᱮᱫ ᱜᱚᱢᱠᱮ
ᱵᱟᱝ ᱜᱚᱝᱠᱮ ᱱᱚᱛᱮ ᱫᱟᱜ ᱜᱮ ᱵᱟᱹᱱᱩᱜᱼᱟ ᱱᱤᱭᱟᱹ ᱜᱷᱟᱹᱲᱤᱡ ᱫᱟᱜ ᱮ ᱨᱮᱦᱚᱸ ᱢᱟᱱᱮ ᱯᱤᱴᱤᱨ ᱯᱤᱴᱤᱨ ᱫᱟᱜ ᱫᱟᱭ ᱟᱨ ᱯᱤᱴᱤᱨ ᱯᱤᱴᱤᱨ ᱫᱟᱜ ᱛᱮᱠᱤ ᱱᱚᱝᱠᱟ ᱦᱳᱲᱳ ᱨᱚᱦᱚᱭ ᱠᱚᱫᱚ ᱦᱳᱭᱳᱜ ᱟᱥᱮ ᱵᱟᱝ ᱦᱳᱭᱳᱜᱼᱟ ᱦᱮᱸ ᱵᱟᱝ᱾ ᱟᱰᱤ ᱡᱷᱚᱢ ᱡᱷᱚᱢᱮ ᱫᱟᱜᱟᱭ ᱦᱮᱸ ᱥᱮ ᱛᱚᱵᱮ ᱱᱟᱥᱮ᱾
ᱠᱩᱫ ᱫᱟᱯ ᱯᱩᱫ ᱫᱟᱜ ᱵᱟᱠᱷᱟᱡ ᱫᱚ ᱵᱟᱝ ᱦᱩᱭᱩᱜᱼᱟ ᱦᱩᱲᱩ ᱨᱚᱦᱚᱭ᱾ ᱡᱮᱢᱚᱱ ᱚᱱᱟ ᱠᱮᱴᱵᱚᱴ᱾
ᱵᱟᱨ ᱥᱤᱧ ᱞᱮ ᱢᱟᱦᱟ ᱚᱠᱤ ᱨᱚᱠᱚᱢᱮ ᱫᱟᱜᱼᱟ ᱛᱚᱵᱮ ᱱᱟᱥᱮ ᱦᱮᱸ ᱵᱟᱝ ᱜᱚᱝᱠᱮ᱾
ᱦᱚᱭ ᱡᱮᱢᱚᱱ ᱠᱷᱮᱛ ᱵᱟᱹᱫᱽ ᱠᱚ ᱯᱮᱨᱮᱪᱭᱟᱜᱼᱢᱟ᱾
ᱦᱚᱭ ᱛᱚᱵᱮ ᱱᱟᱥᱮ ᱞᱚᱦᱚᱫ ᱫᱚ ᱦᱩᱭᱩᱜᱼᱟ ᱤᱭᱟᱹ ᱠᱚ ᱫᱚ ᱞᱚᱥᱚᱫ ᱫᱚ ᱟᱫᱚ ᱤᱱᱠᱟᱹ ᱪᱤᱠᱟ ᱛᱮᱢ ᱞᱚᱥᱚᱫ-ᱟ ᱵᱟᱝ ᱾
ᱦᱩᱸ ᱫᱟᱫᱤ ᱜᱷᱟᱴ᱾ ᱡᱚᱛᱚ ᱵᱟᱱ ᱱᱚᱣᱟ ᱠᱚ ᱯᱮᱨᱮᱡ ᱞᱮᱱᱠᱷᱟᱱ ᱜᱮ ᱟᱵᱚᱣᱟᱜ ᱢᱟ ᱟ. ᱱᱤ ᱠᱷᱮᱛ ᱵᱟᱹᱫᱽ ᱦᱚᱸ ᱡᱟᱨᱠᱟᱜ-ᱟ ᱦᱟᱱᱤ ᱞᱚᱥᱚᱫᱤᱡ᱾
ᱦᱩᱻ ᱦᱩᱻ ᱮᱠᱟᱞ ᱮᱠᱟᱞ ᱛᱟᱦᱞᱮ ᱜᱚᱝᱠᱮ ᱟᱯᱮ ᱚᱱᱛᱮᱼᱼ ᱜᱚᱝᱠᱮ ᱚᱱᱛᱮ ᱵᱤᱨ ᱫᱤᱥᱚᱢ ᱥᱮ ᱚᱠᱟ ᱞᱮᱠᱟ ᱴᱟᱺᱰᱤ ᱜᱮᱭᱟ
ᱟᱞᱮ ᱫᱚ ᱴᱟᱺᱰᱤ ᱫᱤᱥᱚᱢ ᱞᱮᱠᱟ ᱜᱮ ᱚᱱᱠᱟ ᱵᱩᱨᱩ ᱫᱤᱥᱚᱢ ᱫᱚ ᱵᱟᱝ ᱠᱟᱱᱟ ᱞᱮ ᱦᱮᱸ᱾
ᱚ
ᱱᱚᱛᱮ ᱫᱚ᱾ ᱜᱟᱰᱟ ᱠᱚᱫᱚ ᱵᱟᱹᱱᱩᱜ ᱠᱟᱜ ᱛᱟᱞᱮᱭᱟ ᱥᱩᱨ ᱨᱮᱫᱚ ᱰᱮᱢ ᱦᱚᱸ ᱵᱟᱹᱱᱩᱜᱼᱟ᱾
ᱟᱪᱪᱷᱟ᱾
᱾ ᱦᱩᱸ ᱵᱩᱨᱩ ᱠᱚᱦᱚᱸ ᱵᱟᱱᱩ ᱟᱱᱛᱮ ᱟᱵᱮᱱ ᱫᱚ ᱚᱱᱠᱟᱱ ᱫᱤᱥᱚᱢ ᱜᱮ ᱥᱮ ᱪᱮᱫ ᱵᱩᱨᱩ ᱫᱤᱥᱚᱢ ᱥᱮᱼᱼ
ᱵᱟᱝ ᱜᱚᱝᱠᱮ ᱵᱩᱨᱩ ᱫᱚ ᱵᱟᱱᱩᱜᱼᱟ ᱮᱱᱛᱮ ᱵᱤᱨ ᱫᱚ ᱟᱹᱰᱤ ᱡᱳᱨ ᱢᱮᱱᱟᱜᱼᱟ ᱟᱞᱮ ᱚᱱᱛᱮ᱾
ᱚᱱᱟ ᱥᱟᱨᱡᱚᱢ ᱵᱤᱨ ᱥᱮ ᱪᱮᱫ᱾
ᱦᱮᱸ ᱥᱟᱨᱡᱚᱢ ᱵᱤᱨ ᱮᱱᱛᱮ ᱯᱚᱴᱟᱥ ᱵᱤᱨ ᱡᱷᱚᱛᱚ ᱨᱚᱠᱚᱢᱟᱜ ᱫᱟᱨᱮ ᱜᱮ ᱢᱮᱱᱟᱜᱼᱟ᱾
ᱥᱚᱢᱟᱱ ᱢᱟᱱᱮ ᱟᱯᱮ ᱥᱮᱱ ᱫᱚ ᱵᱩᱨᱩ ᱫᱚ ᱵᱟᱝ ᱠᱟᱱᱟ ᱠᱤᱱᱛᱩ ᱡᱚᱝᱜᱚᱞ ᱫᱚ ᱦᱮᱱᱟᱜ ᱟᱰᱤ ᱾ ᱦᱮᱸ ᱦᱮᱸ ᱢᱟᱱᱮ ᱵᱤᱥᱟᱞ ᱢᱟᱱᱮ ᱢᱟᱨᱟᱝ ᱢᱟᱨᱟᱝ ᱾ ᱟᱫᱚ ᱚᱱᱮ ᱚᱱᱠᱟ ᱚᱱᱟ ᱠᱚᱨᱮ ᱫᱚ ᱛᱟᱦᱚᱞᱮ ᱛᱚ ᱜᱚᱝᱠᱮ ᱢᱚᱬᱮ ᱠᱟᱴᱟ ᱠᱚᱦᱚᱸ ᱢᱮᱱᱟᱜ ᱠᱚᱣᱟ ᱥᱮ ᱪᱮᱫ ᱟᱵᱚᱨᱤᱱ ᱫᱚ ᱵᱚᱱ ᱢᱮᱛᱟ
ᱮᱠᱟᱞ ᱮᱠᱟᱞ ᱦᱮ ᱵᱤᱨ ᱥᱟᱫᱚᱢ ᱦᱮᱸᱥᱮ ᱵᱤᱨ ᱠᱟᱰᱟ ᱵᱤᱨ ᱠᱟᱰᱟ ᱦᱳᱭ ᱵᱤᱨ ᱠᱟᱰᱟ ᱵᱚᱱ ᱢᱮᱛᱟ ᱠᱚᱣᱟ ᱮᱱᱛᱮ ᱟᱨ ᱢᱚᱬᱮ ᱠᱟᱴᱟ ᱢᱮᱱ ᱛᱮᱦᱚᱸ ᱠᱚ ᱩᱨᱩᱢᱚᱜ ᱜᱮᱭᱟ ᱩᱱᱠᱩ ᱫᱚ ᱟᱨᱦᱚ ᱰᱷᱟᱞᱠᱟ ᱞᱩᱛᱩᱨ ᱦᱮᱸ ᱥᱮ
ᱦᱮᱸ ᱩᱨᱩᱢ ᱵᱟᱰᱟᱭ ᱟᱵᱚᱣᱟᱜ ᱫᱚ ᱡᱟᱛᱮ ᱠᱟᱛᱷᱟᱨᱮ ᱾ ᱟᱵᱚᱣᱟᱜ ᱢᱚᱱᱮ ᱵᱚᱱ ᱢᱟ ᱵᱟᱹᱲᱤᱡ ᱟᱨ ᱚᱱᱟ ᱧᱩᱢ ᱨᱮ ᱟᱵᱚ ᱚᱱᱟ ᱢᱤᱫᱴᱤᱡ ᱟᱵᱚᱣᱟᱜ ᱢᱤᱫᱴᱤᱡ᱾ ᱢᱮᱱᱛᱟ ᱢᱤᱫᱴᱤᱡ ᱠᱟᱛᱷᱟ ᱞᱮᱠᱟ ᱠᱟᱱ ᱛᱟᱵᱚᱱᱟ ᱡᱮ ᱩᱱᱠᱩ ᱵᱚᱱ ᱵᱟᱼᱼ ᱯᱷᱮᱨ ᱩᱱᱠᱚᱣᱟᱜ ᱠᱤᱱᱛᱩ ᱩᱱᱠᱩᱫᱚ ᱟᱞᱚ ᱠᱚ ᱵᱩᱡᱽ ᱵᱚᱱ ᱢᱟ ᱦᱚᱭᱛᱚᱼᱼ ᱢᱮᱱᱟᱠᱚ ᱚᱱᱠᱟ ᱟᱠᱚᱣᱟᱜ ᱤᱭᱟᱹ
ᱩᱱᱠᱩ ᱫᱚ ᱟᱹᱰᱤ ᱡᱳᱨ ᱜᱮᱠᱚ ᱦᱤᱨᱤ ᱞᱮᱫᱚ᱾
ᱚᱱᱟ ᱜᱮᱞᱤᱧ ᱢᱮᱱᱮᱣᱟ ᱟᱯᱮ ᱡᱟᱦᱟᱸ ᱵᱤᱨᱵᱤᱱ ᱞᱟᱹᱭ ᱠᱮᱫ ᱜᱮᱞᱤᱧ ᱵᱩᱡ ᱫᱟ ᱩᱱᱟᱹᱜ ᱢᱟᱨᱟᱝ ᱢᱟᱨᱟᱝ ᱡᱚᱠᱷᱚᱱ ᱢᱮᱱᱟᱜᱼᱟ ᱵᱤᱨᱼᱼ
ᱦᱳᱭ ᱦᱳᱭ ᱟᱫᱚ ᱜᱚᱝᱠᱮ ᱟᱞᱮ ᱚᱲᱟᱜ ᱠᱷᱚᱱᱟᱜ ᱥᱩᱨ ᱜᱮᱭᱟ ᱵᱤᱨ ᱫᱚ ᱦᱮᱸᱥᱮ ᱟᱫᱚ ᱮᱱᱛᱮᱼᱼ ᱦᱳᱭ ᱩᱱᱠᱩ ᱠᱚᱫᱚ ᱟᱸ ᱟᱹᱰᱤ ᱡᱳᱨ ᱠᱚ ᱦᱤᱨᱤ ᱞᱮ ᱜᱮᱭᱟ ᱟᱞᱮ ᱫᱚ ᱾
ᱚᱱᱟᱜᱮ ᱠᱟᱹᱴᱤᱡ ᱤᱭᱟᱹ ᱟᱹᱰᱤ ᱟᱯᱮᱥᱮᱱ ᱫᱚ ᱛᱟᱦᱞᱮ ᱢᱮᱱᱟᱜ ᱠᱚᱣᱟ ᱦᱮᱸ? ᱟᱫᱚ ᱮᱱᱠᱷᱟᱱ ᱫᱚ ᱪᱮᱫᱞᱠᱟ ᱢᱟᱱᱮ ᱩᱝᱠᱩ ᱠᱚ ᱦᱮᱡ ᱞᱮᱱᱠᱷᱟᱱ ᱫᱚ ᱪᱮᱫᱞᱠᱟ ᱯᱮ ᱠᱟᱨᱟ ᱵᱚᱛᱚᱨ ᱥᱮ ᱪᱮᱫ?
ᱦᱮᱸ ᱜᱚᱝᱠᱮ
ᱢᱮᱱᱫᱟᱞᱤᱧ ᱩᱱᱠᱩ ᱟᱵᱚᱨᱮᱱ ᱵᱤᱨ ᱠᱟᱲᱟ ᱠᱚ ᱡᱚᱠᱷᱚᱱ ᱠᱚ ᱦᱤᱨᱤᱭ ᱟᱯᱮᱭᱟ ᱛᱚᱠᱷᱚᱱ ᱫᱚ ᱟᱯᱮ ᱫᱚ ᱚᱸ ᱪᱮᱫ ᱞᱮᱠᱟ ᱯᱮ ᱟᱴᱟᱨᱟ ᱢᱤᱴᱤᱡ ᱵᱚᱛᱚᱨ ᱢᱤᱴᱤᱡ ᱢᱤᱫᱴᱤᱡ ᱡᱟᱦᱟᱱᱟᱜ ᱜᱮ ᱢᱤᱫᱴᱤᱡ
ᱵᱟᱝ ᱜᱚᱝᱠᱮ ᱟᱞᱮ ᱫᱚᱞᱮ ᱦᱮᱣᱟ ᱪᱟᱵᱟ ᱟᱠᱟᱱᱟ ᱦᱮᱸ ᱥᱮ ᱮᱢᱚᱱ ᱞᱮ ᱦᱮᱣᱟᱣᱟ ᱠᱟᱱᱟ ᱢᱟᱱᱮ ᱟᱞᱮ ᱫᱚ ᱩᱝᱠᱩ ᱫᱚ ᱦᱤᱨᱤ ᱞᱮᱜᱮᱭᱟ ᱠᱚ ᱟᱫᱚ ᱮᱱᱛᱮ ᱟᱞᱮ ᱦᱚᱞᱮ ᱚᱝᱠᱟᱜᱮ ᱡᱚᱢᱟᱜ ᱜᱮᱠᱚ ᱡᱚᱢᱟ ᱟᱨ ᱵᱟᱝᱠᱷᱟᱱ ᱞᱟᱹᱭᱟ ᱠᱚᱣᱟᱞᱮᱼᱼ ᱪᱟᱞᱟᱜ ᱯᱮ ᱚᱱᱛᱮ ᱯᱟᱨᱚᱢ ᱪᱟᱞᱟᱜ ᱯᱮ᱾
ᱦᱮᱸ ᱦᱮᱸ ᱦᱮᱸ ᱦᱮᱸ ᱢᱟᱱᱮ ᱚᱱᱠᱟ ᱜᱮ ᱟᱯᱮᱭᱟ ᱠᱟᱛᱷᱟ ᱠᱚ ᱵᱩᱡᱼᱟ ᱟᱸᱡᱚᱢ ᱠᱚ ᱥᱮ ᱪᱮᱫ?
ᱦᱮᱸ ᱟᱡᱚᱢ ᱵᱚᱞᱛᱮ ᱟᱫᱚ ᱦᱟᱱᱟ ᱦᱩᱞᱮᱠ ᱠᱚ ᱢᱮᱱᱟᱜ ᱛᱚ ᱦᱩᱞᱟᱹ ᱠᱚ ᱟᱨᱚ ᱮᱢᱟᱱ ᱛᱮᱱᱟᱜ ᱵᱚᱢ ᱠᱚ ᱦᱮᱸᱥᱮ ᱚᱴᱮᱡ ᱦᱩᱭᱩᱜᱼᱟ ᱚᱱᱟ ᱠᱚ᱾ ᱚᱱᱟ ᱠᱚᱛᱮ ᱟᱨᱠᱤ ᱟᱫᱚ ᱩᱝᱠᱩ ᱫᱚᱵᱚᱱ ᱵᱟᱲᱟᱭᱟ ᱛᱚ ᱨᱟᱹᱜᱤ ᱦᱚᱸᱠᱚ ᱨᱟᱹᱜᱤ ᱜᱮᱭᱟᱹ᱾ ᱟᱫᱚ ᱠᱤᱪᱷᱩ ᱵᱚᱫᱢᱟᱥ ᱦᱚᱲ ᱦᱚᱸ ᱢᱮᱱᱟᱜ ᱠᱚᱣᱟ ᱦᱮᱸ ᱥᱮ᱾ ᱩᱝᱠᱩ ᱠᱚ ᱡᱩᱫᱤ ᱟᱢ ᱜᱚᱝᱠᱮ ᱠᱟᱛᱷᱟ ᱫᱚ ᱦᱩᱭᱩᱜ ᱠᱟᱱᱟ ᱪᱮᱜ ᱞᱮᱠᱟ ᱟᱢ ᱡᱩᱫᱤ ᱤᱧᱮᱢ ᱢᱟᱱᱮ ᱫᱟᱞᱤᱧ ᱧᱟᱢ ᱛᱚ ᱤᱧ ᱨᱟᱜᱤᱜ ᱟᱹᱧ ᱥᱮ ᱵᱟᱝ ᱨᱮᱜᱤ ᱤᱧ ᱥᱮ᱾
ᱦᱮᱸ ᱠᱟᱛᱷᱟ ᱛᱚ ᱚᱱᱠᱟ ᱠᱟᱱ ᱜᱮᱭᱟ ᱢᱟᱱᱮ
ᱠᱟᱜ ᱜᱮ ᱩᱱᱤ ᱦᱚᱸ ᱡᱩᱫᱤᱢ ᱥᱚᱸᱰᱟᱭᱟᱢ ᱛᱚ ᱩᱱᱤ ᱦᱚᱸᱛᱚ ᱨᱟᱜᱤᱜᱼᱟᱭ ᱦᱮᱸ ᱵᱟᱝ᱾ ᱡᱤᱭᱟᱹᱞᱤ ᱠᱟᱱᱟᱭ᱾ ᱛᱚ ᱩᱱᱤ ᱦᱚᱸ ᱚᱱᱠᱟᱜᱮ ᱟᱞᱮ ᱫᱚ ᱴᱷᱤᱠ ᱜᱮ ᱡᱚᱢᱟᱜ ᱡᱚᱢ ᱯᱮ ᱠᱷᱚᱛᱤ ᱫᱚ ᱟᱞᱚᱯᱮ ᱠᱷᱚᱛᱤᱭᱟ᱾ ᱚᱱᱠᱟᱜᱮ᱾
ᱦᱮᱸ ᱟᱠᱚ ᱦᱚᱸ ᱦᱮᱡ ᱟᱠᱟᱱᱟ ᱠᱚ ᱡᱮᱢᱚᱱ
ᱳᱭ ᱫᱟᱜ ᱱᱩᱛᱮ ᱱᱟᱯᱟᱭ ᱛᱮ ᱫᱟᱜ ᱦᱤᱡᱩᱜ ᱯᱮ ᱥᱮᱱᱚᱜ ᱯᱮ ᱟᱨᱞᱮ ᱡᱟᱛᱮ ᱟᱞᱚ ᱦᱚᱨ ᱵᱤᱨ ᱨᱮ ᱚᱥᱩᱵᱤᱫᱟ ᱦᱩᱭᱩᱜ
ᱟᱞᱮ ᱚᱱᱛᱮ ᱡᱟᱦᱟᱸ ᱫᱚ ᱜᱚᱝᱠᱮ ᱢᱟᱱᱮ ᱩᱱᱠᱩ ᱦᱤᱡᱩᱜ ᱟᱠᱚ ᱥᱮ ᱚᱱᱠᱟ ᱜᱮ ᱟᱞᱮ ᱫᱚ ᱡᱚᱢ ᱦᱚᱸ ᱡᱮᱢᱱ ᱞᱮ ᱮᱢᱟ ᱠᱚᱣᱟ ᱡᱚᱢᱟ ᱠᱚ, ᱟᱨ ᱚᱱᱠᱟᱜᱮ ᱡᱟᱦᱟᱸ ᱡᱟᱦᱟᱸ ᱡᱤᱱᱤᱥ ᱠᱚ ᱡᱚᱢᱟ ᱮ ᱚᱱᱠᱟᱜᱮ ᱟᱱᱮᱡ ᱫᱟᱱᱮᱡ ᱚᱱᱟ ᱡᱤᱱᱤᱥ ᱦᱩᱭᱩᱜᱼᱟ ᱟᱞᱮ ᱚᱱᱛᱮ᱾
ᱦᱮᱸ ᱩᱱᱠᱩ ᱡᱟᱦᱟᱸ ᱠᱚ ᱡᱚᱴᱮᱫᱟᱜ ᱚᱱᱠᱟ ᱜᱮ ᱦᱩᱭᱩᱜᱼᱟ᱾
ᱦᱳᱭ ᱵᱚᱸᱜᱟ ᱞᱮᱠᱟᱱ ᱦᱚᱲ ᱠᱟᱱᱟ ᱠᱚ ᱦᱮᱸ ᱵᱟᱝ ᱵᱚᱸᱜᱟ ᱞᱮᱠᱟᱱ ᱡᱤᱱᱤᱥ ᱦᱮᱸ ᱵᱟᱝ᱾
ᱟᱸᱜ ᱤᱱᱟᱹ ᱤᱭᱟᱹᱛᱮ ᱚᱱᱠᱟᱜ ᱜᱮ ᱟᱹᱰᱤ ᱡᱳᱨ ᱵᱷᱤᱲᱚᱜᱼᱟ᱾
ᱦᱳᱭ ᱦᱳᱭ᱾ ᱟᱞᱮ ᱥᱮᱫ ᱚᱱᱟ, ᱜᱚᱢᱠᱮ ᱚᱱᱟ ᱛᱟᱦᱚᱞᱮ ᱜᱚᱝᱠᱮ ᱟᱯᱮ ᱱᱚᱛᱮ ᱟᱸᱠ ᱢᱮᱱᱟᱜ ᱟᱥᱮ ᱵᱟᱝ ᱜᱚᱝᱠᱮ?
ᱵᱟᱝ ᱱᱚᱛᱮ ᱫᱚ ᱟᱞᱮ ᱫᱚ
ᱚᱻ ᱟᱫᱚ ᱟᱞᱮ ᱚᱱᱛᱮ ᱫᱚ ᱦᱟᱜ ᱟᱸᱠ ᱪᱟᱥ ᱦᱚᱸ ᱟᱹᱰᱤ ᱡᱳᱨ ᱦᱩᱭᱩᱜᱼᱟ᱾ ᱟᱫᱚ ᱮᱱᱛᱮᱫ ᱚᱱᱟ ᱠᱚ ᱥᱚ ᱟᱸᱡᱚᱢ ᱠᱟᱛᱮᱫ ᱥᱚ ᱥᱚ ᱮᱸᱻ ᱥᱚ ᱥᱚᱸᱫᱷᱟᱲ ᱥᱚ ᱠᱚᱢᱟ ᱟᱫᱚ